ᱦᱮᱸ ᱦᱮᱞᱳ
ᱦᱮᱸ ᱫᱤᱫᱤ ᱡᱚᱦᱟᱨ ᱜᱮ
ᱦᱮᱸ ᱡᱚᱦᱟᱨ ᱜᱮ ᱢᱟᱹᱭ
ᱦᱮᱸ
ᱢᱟᱹᱭ ᱪᱮᱜ ᱞᱮᱠᱟ ᱢᱮᱱᱟᱜ ᱢᱮᱭᱟ
ᱱᱤᱛᱳᱜ ᱫᱚ ᱱᱟᱯᱟᱭ ᱵᱟᱲᱟ ᱜᱤᱭᱟᱹᱟᱹᱧ ᱫᱤᱫᱤ
ᱟᱨ ᱦᱮᱸ ᱤᱧ ᱦᱚ ᱱᱟᱯᱟᱭ ᱜᱤᱭᱟᱹᱧ ᱟᱨ ᱚᱲᱟᱜ ᱦᱚᱲ ᱠᱚᱫᱚ
ᱚᱲᱟᱜ ᱦᱚᱲ ᱠᱚᱦᱚᱸ ᱱᱤᱛᱚᱜ ᱫᱚ ᱠᱚ ᱱᱟᱯᱟᱭ ᱵᱟᱲᱟ ᱜᱮᱭᱟ᱾
ᱚᱻ ᱡᱚᱢ ᱵᱟᱲᱟᱟ ᱠᱮᱵ ᱵᱮᱥᱮ ᱵᱟᱝᱟ ᱛᱟᱦᱚᱞᱮ? ᱦᱮᱸ ᱟᱞᱮ ᱚᱲᱟᱜ ᱦᱚᱲ ᱦᱚᱸ ᱱᱟᱯᱟᱭ ᱜᱮᱭᱟ ᱠᱚ ᱡᱷᱚᱛᱚ ᱜᱮ᱾ ᱟᱨ ᱤᱭᱟᱹᱻ ᱡᱚᱢ ᱵᱟᱲᱟ ᱠᱚᱫᱚ ᱦᱩᱭᱱᱟ ᱥᱮ ᱵᱟᱝᱼᱟ?
ᱡᱚᱢ ᱵᱟᱲᱟ ᱠᱚᱫᱚ, ᱦᱮᱸ ᱡᱚᱢ ᱵᱟᱲᱟ ᱠᱚᱫᱚ ᱦᱩᱭ ᱠᱟᱱᱟ ᱱᱤᱛᱳᱜ ᱫᱚ ᱦᱟᱸᱜ ᱠᱷᱟᱱ᱾
ᱟᱪᱪᱷᱟᱻ, ᱦᱮᱸᱛ
ᱟᱨ ᱟᱯᱮ ᱫᱚ ᱡᱚᱢ ᱵᱟᱲᱟ ᱠᱮᱜ ᱟᱯᱮ?
ᱦᱮᱸ ᱟᱞᱮ ᱦᱚᱞᱮ ᱡᱚᱢ ᱵᱟᱲᱟ ᱠᱮᱜᱼᱟ, ᱪᱮᱫ ᱯᱮ ᱩᱛᱩ ᱞᱮᱜ-ᱟ?
ᱟᱪᱪᱷᱟ ᱛᱮᱦᱮᱧ ᱫᱚ ᱮᱸᱜ ᱚᱱᱠᱟ ᱫᱚ ᱪᱮᱫ ᱦᱚᱸ ᱵᱟᱞᱮ ᱩᱛᱩ ᱠᱟᱜᱼᱟ ᱫᱟᱹᱞ ᱟᱨ ᱟᱞᱩ ᱞᱮ ᱨᱟᱥᱮ ᱠᱟᱜᱼᱟ ᱤᱱᱟᱹᱜᱮ᱾
ᱚ ᱟᱪᱪᱷᱟ, ᱚᱱᱟ ᱦᱚᱸ ᱱᱟᱯᱟᱭ ᱜᱮ᱾ ᱟᱞᱮ ᱟᱞᱮ ᱫᱚ ᱤᱭᱟᱹᱞᱮ ᱩᱛᱩ ᱞᱮᱫᱟ ᱪᱮᱫ ᱠᱚ ᱞᱟᱹᱭᱟ ᱟᱸᱻᱚᱱᱟ ᱢᱟᱨᱥᱤ ᱠᱷᱟᱰᱟ ᱟᱨ ᱟᱞᱩ ᱞᱮ ᱩᱛᱩ ᱞᱮᱫᱟ᱾
ᱚᱸᱻ
ᱦᱳᱭ ᱢᱟᱹᱭ ᱛᱟᱦᱚᱞᱮ ᱛᱮᱦᱮᱱ ᱫᱚ ᱱᱚᱜ ᱚᱭ ᱛᱚ ᱟᱵᱚ ᱦᱚᱜ ᱚᱭ ᱥᱟᱢᱟᱝ ᱨᱮ ᱥᱮᱴᱮᱨᱮᱱᱟ ᱦᱩᱞ ᱢᱟᱦᱟ᱾ ᱟᱯᱮ ᱥᱮᱱ ᱫᱚ ᱯᱮ ᱢᱟᱱᱟᱣ ᱜᱮᱭᱟ ᱥᱮ ᱵᱟᱝ?
ᱦᱮᱸ, ᱦᱩᱞ ᱢᱟᱦᱟ ᱢᱟᱱᱟᱣ ᱜᱮᱭᱟᱞᱮ, ᱚᱱᱟ ᱫᱚ ᱟᱹᱰᱤ ᱢᱟᱨᱟᱝ ᱮ ᱥᱟᱱᱛᱟᱲ ᱦᱩᱞ- ᱚᱱᱟ ᱫᱚ ᱢᱟᱱᱟᱣᱻ ᱫᱚ ᱦᱩᱭᱩᱜ ᱜᱮᱭᱟ ᱚᱱᱠᱟ ᱢᱟᱱᱟᱣ ᱜᱮᱭᱟᱞᱮ᱾
ᱟᱪᱪᱷᱟ, ᱦᱩᱸ ᱦᱩᱸ ᱦᱩᱸ, ᱱᱟᱯᱟᱭ ᱮᱱᱟ᱾ ᱢᱟᱱᱟᱣ ᱫᱚᱨᱠᱟᱨ ᱥᱮ᱾
ᱦᱳᱭ, ᱚᱱᱟ ᱫᱚ ᱢᱟᱱᱟᱣ ᱫᱚᱨᱠᱟᱨ ᱢᱮᱱᱟᱜᱼᱟ ᱟᱵᱚᱣᱟᱜ ᱥᱟᱱᱛᱟᱲ ᱠᱚᱣᱟᱜ ᱠᱟᱱᱟ ᱥᱮ᱾
ᱦᱮᱸ, ᱦᱮᱸ᱾
ᱟᱯᱮ ᱥᱮᱫ ᱠᱚ ᱢᱟᱱᱟᱣ ᱜᱮᱭᱟ?
ᱦᱮᱸ, ᱟᱞᱮ ᱥᱮᱱ ᱢᱟᱱᱟᱣ ᱜᱮᱭᱟᱞᱮ᱾
ᱟᱪᱪᱷᱟ᱾
ᱟᱨ, ᱦᱳᱭ᱾ ᱟᱞᱮᱥᱮᱱ, ᱛᱟᱦᱚᱞᱮ ᱟᱞᱮᱥᱮᱫᱟᱜ ᱪᱮ ᱞᱮᱠᱟᱞᱮ ᱢᱟᱜ ᱟᱨ ᱵᱟᱠᱷᱟᱱ ᱚᱱᱟ ᱨᱮᱱᱟᱜ ᱜᱟᱢ ᱠᱟᱹᱦᱱᱤ ᱜᱮ ᱜᱟᱢ ᱠᱟᱹᱦᱱᱤ ᱜᱮ ᱞᱟᱝ ᱦᱮᱸ ᱦᱮᱸ, ᱚᱱᱟ ᱞᱟᱦᱟ ᱫᱚ ᱱᱟᱜ ᱠᱟᱹᱴᱤᱡ ᱚᱱ ᱚᱱᱟ ᱨᱮᱱᱟᱜ ᱜᱟᱢ ᱠᱟᱦᱤᱱᱤ ᱦᱚᱭ, ᱦᱚᱭ᱾ ᱟᱵᱚ ᱫᱚ, ᱥᱟᱱᱛᱟᱲ ᱦᱩᱞ ᱛᱚ ᱱᱚᱜᱚᱭ ᱦᱩᱭᱩᱜ ᱠᱟᱱᱟ ᱟᱴᱷᱨᱚᱥᱚ ᱯᱚᱧᱪᱟᱱᱱᱚ ᱥᱟᱞ ᱨᱮ ᱦᱩᱭ ᱞᱮᱱᱟ ᱟᱨ ᱦᱩᱭᱩᱜ ᱠᱟᱱᱟ ᱚᱱᱟ ᱡᱮᱢᱚᱱ ᱛᱤᱨᱤᱥᱮ ᱡᱩᱱ᱾ ᱚᱱᱟ ᱩᱱ ᱥᱚᱢᱟᱹᱭ ᱜᱮ ᱟᱵᱚ ᱫᱚ ᱦᱩᱭᱩᱜ ᱠᱟᱱᱟ ᱫᱤᱥᱚᱢ ᱯᱷᱩᱨᱜᱟᱹᱞ ᱞᱮᱱ ᱛᱟᱵᱚᱱ ᱚᱱᱟ ᱞᱟᱦᱟ ᱠᱷᱚᱱᱜ ᱜᱮ ᱦᱩᱭᱩᱜᱜ ᱠᱟᱱᱟ
ᱦᱳᱭ, ᱦᱳᱭ, ᱦᱳᱭ᱾
ᱠᱚ ᱟᱨᱟᱢᱵᱚ ᱞᱮᱫ ᱛᱟᱦᱮᱸᱟ ᱟᱨ ᱟᱵᱚ ᱫᱚ ᱦᱩᱭᱩᱜ ᱠᱟᱱᱟ ᱱᱚᱜ ᱚᱭ ᱛᱚ ᱤᱝᱨᱮᱡᱽ ᱠᱚ ᱦᱩᱭᱩᱜ ᱠᱟᱱᱟ ᱥᱮ ᱥᱟᱦᱮᱵᱽ ᱠᱚ ᱟᱵᱚ ᱪᱮᱛᱟᱱ ᱟᱹᱰᱤ ᱱᱟᱦᱟᱪᱟᱨ ᱠᱚ ᱠᱟᱹᱢᱤᱭᱮᱫ ᱛᱟᱦᱮᱸᱼᱟ, ᱡᱮᱢᱚᱱ ᱫᱚᱢᱮ ᱠᱚᱨ ᱠᱷᱟᱡᱽᱱᱟ ᱠᱚᱠᱚ ᱟᱹᱫᱟᱹᱭᱮᱫ ᱵᱚᱱ ᱛᱟᱦᱮᱸᱜᱼᱟ ᱟᱨ ᱡᱟᱦᱟᱸ ᱫᱚ ᱦᱩᱭᱩᱜ ᱠᱟᱱᱟ ᱚᱲᱟᱜ ᱨᱮ ᱥᱤᱢ ᱥᱩᱠ ᱨᱤ ᱰᱟᱝᱨᱤ ᱢᱮᱨᱚᱢ ᱠᱚᱦᱚᱸ ᱦᱩᱭᱩᱜ ᱠᱟᱱᱟ, ᱵᱤᱱ ᱯᱚᱭᱥᱟ ᱛᱮᱜᱮ ᱠᱚ ᱤᱫᱤᱭᱮ ᱠᱚ ᱛᱟᱦᱮᱸᱫᱼᱟ᱾ ᱟᱨ ᱦᱩᱭᱩᱜ ᱠᱟᱱᱟ ᱟᱵᱚ ᱥᱟᱱᱛᱟᱲ ᱛᱤᱨᱞᱟᱹ ᱪᱮᱛᱟᱱ ᱨᱮ ᱦᱩᱭᱩᱜ ᱠᱟᱱᱟ ᱱᱟᱦᱟᱪᱟᱨ ᱪᱟᱞᱟᱜ
ᱦᱳᱭ ᱦᱮᱸ ᱦᱮᱸ ᱦᱮᱸ ᱫᱚᱢᱮ ᱧᱟᱜ ᱜᱮ ᱠᱚ ᱱᱟᱦᱟᱪᱟᱨᱮᱫ ᱛᱮ ᱟᱵᱚ ᱪᱮᱛᱟᱱ ᱨᱮ ᱱᱟᱦᱟᱪᱟᱨ ᱫᱚᱢᱮ ᱠᱚ ᱪᱟᱞᱟᱣᱮᱫ ᱛᱟᱦᱮᱸᱜᱼᱟ᱾
ᱦᱮᱸ, ᱟᱫᱚ ᱚᱱᱟ ᱠᱚ ᱧᱮᱞ ᱠᱟᱛᱮᱜ ᱜᱮ ᱦᱩᱭᱩᱜ ᱠᱟᱱᱟ ᱟᱵᱚᱨᱮᱱ ᱥᱟᱱᱛᱟᱲ ᱥᱮ ᱦᱩᱭᱩᱜ ᱠᱟᱱᱟ ᱟᱵᱚ ᱨᱮᱱ ᱦᱩᱞᱜᱟᱹᱨᱭᱟᱹ ᱠᱚ ᱦᱩᱭᱩᱜ ᱠᱟᱱᱟ ᱟᱹᱰᱤ ᱡᱳᱨ ᱢᱚᱱᱮᱨᱮ ᱦᱳᱭᱜ ᱠᱟᱱᱟ ᱨᱟᱹᱜᱤ ᱥᱮᱸᱜᱮᱞ ᱥᱮ ᱦᱩᱞᱥᱟᱹᱭ ᱥᱮᱸ ᱥᱮᱸᱜᱮᱞ ᱡᱩᱞ ᱮᱱ ᱛᱟᱠᱚᱣᱟ ᱞᱟᱹᱭ ᱠᱮᱭᱟ ᱠᱚ ᱡᱮ ᱦᱮᱸ ᱟᱞᱮᱨᱮᱱ ᱛᱤᱨᱞᱟᱹ ᱠᱩᱲᱤ ᱦᱚᱯᱚᱱ ᱪᱮᱛᱟᱱ ᱱᱩᱱᱟᱹᱜ ᱱᱟᱦᱟᱪᱟᱨ ᱦᱩᱭᱩᱜ ᱠᱟᱱᱟ ᱟᱨ ᱦᱩᱭᱩᱜ ᱠᱟᱱᱟ ᱡᱩᱢᱤ ᱡᱟᱭᱜᱟ ᱦᱩᱭᱩᱜ ᱠᱟᱱᱟ ᱱᱤᱞ ᱪᱟᱥ ᱞᱟᱹᱜᱤᱫ ᱠᱚ ᱱᱤᱞ ᱪᱟᱥ ᱚᱱᱟ ᱠᱚᱨᱮ ᱠᱷᱚᱱᱟᱜ ᱦᱩᱭᱩᱜ ᱠᱟᱱᱟ ᱡᱚᱛᱚ ᱛᱚ ᱪᱟᱥ ᱚᱪᱚᱭᱮᱫ ᱵᱚᱱ ᱛᱟᱸᱦᱮᱱᱟᱠᱚ ᱟᱨ ᱡᱷᱚᱛᱚ ᱟᱠᱚ ᱠᱚ ᱦᱟᱛᱟᱣᱮᱫ ᱛᱟᱦᱮᱸᱱᱟ ᱚᱱᱠᱟᱛᱮ ᱚᱱᱟ, ᱚᱱᱟ ᱠᱷᱟᱹᱛᱤᱨ ᱦᱩᱭᱩᱜ, ᱟᱵᱚᱨᱮᱱ ᱥᱤᱫᱩ ᱠᱟᱹᱱᱦᱩ ᱩᱱᱠᱤᱱ ᱥᱟᱨᱡᱚᱢ ᱜᱤᱨᱟᱹ ᱠᱤᱱ ᱟᱨᱟᱜ ᱟᱲᱟᱜ ᱠᱮᱫᱟ ᱟᱨ ᱫᱤᱥᱚᱢ ᱫᱤᱥᱚᱢ ᱠᱤᱱ ᱯᱟᱥ ᱫᱤᱥᱚᱢ ᱫᱤᱥᱚᱢ ᱠᱤᱱ ᱵᱷᱮᱡᱟ ᱠᱮᱫᱟ ᱦᱮᱸ ᱦᱮᱸ ᱯᱟᱥᱱᱟᱣ ᱠᱮᱫᱼᱟ ᱠᱤᱱ ᱟᱨ ᱩᱱ ᱡᱚᱛᱚ ᱦᱚᱲ ᱚᱱᱟ ᱱᱮᱸᱰᱟ ᱟᱠᱟᱱ ᱫᱤᱱ ᱨᱮ ᱵᱷᱚᱜᱽᱱᱟᱰᱤ ᱟᱛᱳ ᱨᱮ ᱥᱮᱴᱮᱨ ᱠᱚ ᱛᱟᱦᱮᱸᱭᱮᱱᱟ
ᱦᱮᱸ ᱦᱮᱸ ᱦᱮᱸ
ᱟᱨ ᱚᱸᱰᱮ ᱜᱮᱠᱚ ᱜᱟᱞᱢᱟᱨᱟᱣ ᱠᱮᱫᱼᱟ ᱟᱨ ᱢᱤᱫ ᱛᱮ ᱦᱩᱭᱩᱜ ᱠᱟᱱᱟ ᱥᱚᱯᱚᱫᱷ ᱠᱚ ᱦᱟᱛᱟᱣ ᱠᱮᱜᱼᱟ ᱡᱮ ᱟᱵᱚ ᱪᱮᱫ ᱞᱮᱠᱟ ᱠᱟᱛᱮᱜ ᱩᱱᱠᱩ ᱪᱮᱛᱟᱱ ᱨᱮ ᱦᱩᱭᱩᱜ ᱠᱟᱱᱟ ᱟᱵᱚ ᱵᱤᱨᱳᱫᱽ ᱟᱵᱚᱱ ᱩᱱᱠᱩ ᱪᱮᱫ ᱞᱮᱠᱟ ᱛᱮ ᱦᱳᱭᱩᱜ ᱠᱟᱱᱟ ᱟᱵᱚᱣᱟᱜ ᱫᱤᱥᱚᱢ ᱠᱷᱚᱱ ᱵᱩᱱ ᱞᱟᱜᱟ ᱠᱚᱣᱟ ᱥᱮᱵᱚᱱ ᱚᱪᱚᱜ ᱠᱚᱣᱟ ᱡᱮ ᱟᱵᱚᱣᱟᱜ ᱪᱮᱛᱟᱱ ᱨᱮ ᱟᱠᱚᱣᱟᱜ ᱜᱮ ᱟᱹᱭᱫᱟᱹᱨ ᱠᱚ ᱠᱷᱟᱴᱟᱣᱮᱫᱼᱟ ᱠᱚ
ᱦᱮᱸ ᱦᱮᱸ
ᱦᱮᱸ ᱚᱱᱠᱟᱜᱮ ᱟᱫᱚ ᱩᱱᱠᱩ ᱦᱚᱸ ᱞᱟᱠ ᱜᱟ ᱦᱩᱭᱮᱱᱟ ᱛᱟᱨᱯᱚᱨᱮ ᱤᱱᱟᱹ ᱯᱚᱨᱮ ᱠᱷᱚᱱ ᱜᱮᱛᱚ ᱱᱚᱜᱼᱚᱭ ᱟᱵᱚ ᱫᱚ ᱠᱟᱹᱴᱤᱡ ᱦᱩᱭᱩᱜ ᱠᱟᱱᱟ ᱯᱷᱩᱨᱜᱟᱹᱞ ᱯᱷᱩᱨᱜᱟᱹᱞ ᱮᱱᱟ ᱵᱚᱱ ᱥᱮ ᱯᱷᱩᱨᱜᱟᱹᱞ ᱫᱤᱥᱚᱢ ᱵᱚᱱ ᱧᱟᱢ ᱠᱟᱜᱼᱟ ᱦᱩᱜᱩᱸᱻ
ᱦᱳᱭ ᱦᱳᱭ ᱦᱮᱸ ᱩᱱ ᱥᱚᱢᱚᱭ ᱫᱚ ᱡᱟᱦᱟᱸ ᱱᱚᱣᱟ ᱫᱚ, ᱟᱴᱷᱨᱚᱥᱚ ᱯᱚᱧᱪᱟᱱᱱᱚ ᱥᱟᱞ ᱨᱮᱱᱟᱜ ᱠᱟᱛᱷᱟ ᱠᱟᱱᱟ ᱮᱸ ᱛᱤᱨᱤᱥᱟ ᱡᱩᱱ ᱡᱟᱦᱟᱸ ᱦᱩᱞ ᱢᱟᱦᱟᱸ ᱤᱱᱟᱹ ᱦᱤᱞᱚᱜ ᱡᱟᱦᱟᱸ ᱮᱸ ᱦᱩᱞ ᱦᱩᱭᱞᱮᱱ ᱛᱟᱦᱮᱸᱜᱼᱟ ᱢᱟᱱᱮ ᱦᱩᱞ ᱢᱮᱱ ᱛᱮᱫᱚ ᱡᱟᱦᱟᱸ ᱩᱱ ᱤᱱᱟᱹ ᱦᱤᱞᱚᱜ ᱫᱚ ᱛᱟᱯᱟᱢ ᱠᱷᱟᱹᱯᱟᱹᱨᱤ ᱦᱩᱭ ᱞᱮᱱ ᱛᱟᱦᱮᱸᱫᱼᱟ ᱦᱮᱸ ᱥᱮ ᱵᱟᱝ ᱦᱩᱸ ᱟᱫᱚ ᱚᱱᱠᱟ ᱡᱟᱦᱟᱸ ᱫᱚ ᱤᱱᱟᱹ ᱥᱚᱢᱚᱭ ᱨᱮᱫᱚ ᱟᱵᱚᱣᱟᱜ ᱡᱟᱦᱟᱸ ᱮᱜ ᱪᱟᱥ ᱵᱟᱹᱫᱽ ᱠᱚ ᱚᱱᱟ ᱠᱚᱦᱚᱸ ᱢᱟᱱᱮ ᱟᱵᱚ ᱵᱟᱠᱚ ᱪᱟᱥ ᱚᱪᱚᱣᱟᱵᱚᱱ ᱠᱟᱱ ᱛᱟᱦᱮᱸᱜ ᱥᱮ ᱪᱟᱥ ᱞᱟᱹᱜᱤᱫ ᱛᱮ ᱮ ᱠᱷᱟᱡᱽᱱᱟ ᱠᱚ ᱠᱚᱭᱮᱜ ᱵᱚᱱ ᱛᱟᱦᱮᱸᱜ-ᱟ ᱛᱟᱨᱯᱚᱨᱮ ᱦᱩᱭᱩᱜ ᱠᱟᱱᱟ ᱟᱵᱚᱨᱮᱱ ᱰᱟᱝᱨᱤ ᱢᱮᱨᱚᱢ ᱱᱩᱠᱩ ᱠᱚᱦᱚᱸ ᱟᱠᱚ ᱠᱚ ᱤᱫᱤᱭᱮᱫ ᱠᱚ ᱛᱟᱦᱮᱸᱜᱼᱟ ᱟᱵᱚ ᱚᱱᱠᱟ ᱢᱟᱱᱮ ᱚᱱᱠᱟ ᱠᱟᱹᱣᱰᱤ ᱠᱚ ᱵᱟᱠᱚ ᱮᱢᱟ ᱵᱚᱱ ᱠᱟᱱ ᱛᱟᱦᱮᱸᱜᱼᱟ ᱢᱟᱱᱮ ᱩᱱᱠᱩ ᱡᱚᱢᱤ ᱫᱟᱹᱨ ᱢᱟᱦᱟᱡᱚᱱ ᱠᱚ ᱟᱵᱚ ᱪᱮᱛᱟᱱ ᱨᱮ ᱢᱟᱱᱮ ᱢᱟᱱᱮ ᱥᱟᱥᱚᱱᱮᱫ ᱟᱵᱚ ᱠᱚ ᱥᱟᱥᱚᱱᱮᱫ ᱵᱚᱱ ᱛᱟᱦᱮᱸᱫ ᱦᱳᱭ ᱫᱚᱢᱮ ᱜᱮ ᱱᱟᱦᱟᱪᱟᱨ ᱠᱚ ᱪᱟᱞᱟᱣᱮᱫ ᱛᱟᱦᱮᱸᱱᱟ
ᱦᱳᱭ ᱦᱳᱭ
ᱦᱳᱭ ᱟᱫᱚ ᱤᱱᱟᱹ ᱞᱮᱠᱟᱛᱮ ᱡᱟᱦᱟᱸᱭ ᱟᱵᱚᱨᱮᱱ ᱦᱩᱞᱜᱟᱹᱨᱤᱭᱟᱹ ᱠᱚ ᱡᱮᱢᱚᱱ ᱥᱤᱫᱩ ᱠᱟᱹᱱᱦᱩ ᱛᱟᱹᱠᱤᱱ ᱜᱮ ᱦᱮᱸ ᱱᱩᱠᱤᱱ ᱠᱤᱱ ᱮ ᱦᱳᱭ
ᱛᱟᱦᱮᱸ ᱠᱟᱱᱟ
ᱦᱳᱭ ᱥᱤᱫᱩ ᱠᱟᱹᱦᱱᱩ ᱪᱟᱸᱫᱽ ᱵᱷᱟᱭᱨᱚ ᱦᱳᱭ ᱯᱷᱩᱞᱳ ᱡᱷᱟᱱᱳ ᱱᱩᱠᱩ ᱠᱚ ᱦᱮᱸ ᱱᱩᱠᱩ ᱠᱚ ᱟᱫᱚ ᱢᱟᱱᱮ ᱟᱨᱚ ᱟᱭᱢᱟ ᱥᱟᱱᱛᱟᱲ ᱠᱚᱠᱚ ᱛᱟᱦᱮᱸ ᱠᱟᱱᱟ ᱾ ᱩᱱᱠᱩ ᱠᱚᱣᱟᱜ ᱢᱚᱱᱮᱨᱮ ᱢᱤᱫᱴᱟᱝ ᱨᱟᱹᱜᱤ
ᱦᱳᱭ ᱦᱳᱭ ᱦᱮᱸ ᱦᱮᱞᱳ
ᱦᱮᱸ ᱟᱸᱡᱚᱢᱚᱜ
ᱮᱢᱟᱭ ᱦᱮᱸ ᱦᱮᱸ ᱚᱱᱠᱟ ᱛᱮᱜᱮ ᱦᱩᱭᱩᱜ ᱠᱟᱱᱟ ᱟᱵᱚ ᱫᱚ ᱢᱟᱱᱮ ᱪᱮᱫ ᱟᱹᱰᱤ ᱡᱩᱨ ᱜᱮᱠᱚ ᱥᱟᱥᱮᱛ-ᱮᱫ ᱵᱚᱱ ᱛᱟᱦᱮᱸᱫᱼᱟ ᱡᱮᱢᱚᱱ ᱨᱚᱰᱚᱡ ᱠᱚᱪᱚᱞᱚᱱ ᱫᱚᱢᱮ ᱡᱳᱨ ᱦᱮᱸ ᱚᱱᱟ ᱠᱷᱚᱱ ᱚᱱᱟ ᱠᱷᱚᱱ ᱱᱚᱜᱼᱚᱭ ᱱᱤᱛᱚᱜ ᱵᱚᱱ ᱵᱟᱧᱪᱟᱣ ᱟᱠᱟᱱ ᱨᱮᱦᱚᱸ ᱢᱟᱱᱮ ᱚᱱᱟ ᱯᱷᱩᱨᱜᱟᱹᱞ ᱧᱟᱢ ᱛᱟᱭᱱᱚᱢ ᱦᱚᱸ ᱱᱤᱛᱚᱜ ᱦᱚᱸ ᱡᱮᱢᱚᱱ ᱟᱵᱚ ᱟᱵᱚ ᱪᱮᱛᱟᱱ ᱨᱮᱫᱚ ᱦᱩᱭᱩᱜ ᱠᱟᱱᱟ ᱱᱟᱦᱟᱪᱟᱨ ᱪᱟᱞᱟᱜ ᱠᱟᱱ ᱜᱮᱭᱟ ᱡᱮᱢᱚᱱ ᱟᱹᱰᱤ ᱜᱟᱱ ᱡᱟᱭᱜᱟ ᱠᱷᱚᱱᱟᱜ ᱦᱩᱭᱩᱜ ᱠᱟᱱᱟ ᱟᱻ ᱡᱮᱢᱚᱱ ᱚᱲᱟᱜ ᱡᱟᱭᱜᱟ ᱠᱚᱨᱮ ᱠᱷᱚᱱ ᱦᱟᱥᱟ ᱡᱟᱭᱜᱟ ᱠᱚ ᱨᱮᱡ ᱦᱚᱪᱚᱜ ᱠᱟᱱᱟ ᱠᱚ ᱥᱮ ᱦᱳᱭᱳᱜ ᱠᱟᱱᱟ ᱟᱠᱚᱣᱟᱜ ᱡᱟᱭᱜᱟ ᱵᱟᱝ ᱠᱟᱱ ᱚᱱᱠᱟ ᱞᱟᱹᱭ ᱠᱟᱛᱮᱫ ᱦᱚᱸ ᱠᱚ ᱞᱟᱜᱟᱭᱮᱫ ᱠᱚᱣᱟ ᱠᱚ ᱚᱲᱟᱜ ᱠᱚᱨᱮ ᱠᱚ ᱥᱮᱸᱜᱮᱞ ᱠᱚᱼᱠᱚ ᱟᱛᱟᱨᱟᱜ ᱠᱟᱱ ᱛᱟᱠᱚᱣᱟ ᱡᱮᱢᱚᱱ ᱚᱱᱟ ᱢᱚᱱᱮ ᱦᱩᱭᱩᱜ ᱠᱟᱱᱟ ᱚᱱᱟ ᱠᱚ ᱧᱮᱞ ᱠᱟᱛᱮᱜ ᱡᱮᱢᱚᱱ ᱱᱤᱛᱚᱜ ᱦᱚᱸ ᱟᱵᱚ, ᱟᱵᱚ ᱪᱮᱛᱟᱱ ᱨᱮ ᱱᱟᱦᱟᱪᱟᱨ ᱫᱚ ᱪᱟᱞᱟᱜ ᱠᱟᱱ ᱜᱮᱭᱟ ᱥᱮ ᱟᱫᱚ ᱚᱱᱟ ᱠᱚ ᱧᱮᱞ ᱠᱟᱛᱮᱜ ᱟᱵᱚ ᱦᱚᱸ ᱢᱚᱱᱮ ᱨᱮ ᱦᱩᱞᱥᱟᱹᱭ ᱥᱮᱸᱜᱮᱞ ᱫᱚ ᱟᱵᱚ ᱫᱚ ᱡᱩᱞ ᱨᱟᱠᱟᱵ ᱦᱩᱭᱩᱜ ᱛᱟᱵᱚᱱᱟ ᱥᱮ ᱚᱱᱟ ᱠᱚ ᱪᱮᱛᱟᱱ ᱟᱵᱚ ᱵᱤᱨᱩᱫᱽ ᱦᱩᱭᱩᱜ ᱛᱟᱵᱚᱱᱟ ᱾
ᱦᱳᱭ ᱦᱳᱭ
ᱦᱮᱸ ᱦᱮᱸ ᱢᱟᱱᱮ ᱟᱵᱚ ᱯᱷᱩᱨᱜᱟᱹᱞ ᱱᱤᱛᱟᱹᱜ ᱯᱷᱩᱨᱜᱟᱹᱞ ᱫᱤᱥᱚᱢ ᱨᱮ ᱛᱟᱦᱮᱸ ᱠᱟᱛᱮ ᱨᱮᱦᱚᱸ ᱟᱵᱚ ᱵᱚ ᱟᱵᱚ ᱱᱤᱛ ᱦᱚᱸ ᱟᱵᱚ ᱥᱟᱱᱛᱟᱲ ᱫᱚ ᱦᱳᱭᱳᱜ ᱠᱟᱱᱟ ᱯᱷᱩᱨᱜᱟᱹᱞ ᱫᱚ ᱵᱟᱠᱚ ᱧᱟᱢ ᱞᱮᱫ ᱜᱮᱭᱟ ᱾ ᱚᱱᱠᱟ ᱟᱫᱚ ᱚᱱᱟ ᱜᱮ ᱟᱢ ᱫᱤᱥᱚᱢ ᱦᱚᱲ ᱪᱮᱫ ᱞᱟᱹᱭ ᱥᱟᱱᱟᱢᱮᱭᱟ ᱪᱤᱠᱟᱹ ᱞᱮᱠᱷᱟᱱ ᱵᱷᱟᱜᱤ ᱦᱩᱭᱩᱜ ᱛᱟᱵᱚᱱᱟ ᱥᱮ ᱟᱵᱚ ᱡᱩᱢᱤᱫ ᱵᱚᱱ ᱛᱟᱦᱮᱸ ᱫᱟᱲᱮᱭᱟᱜᱼᱟ ᱪᱮᱫᱞᱮᱠᱟ ᱠᱟᱛᱮ ᱦᱮᱸ ᱨᱚᱲ ᱵᱟᱝ ᱟᱸᱡᱚᱢᱚᱜ ᱠᱟᱱ ᱛᱟᱢᱟ ᱢᱟᱹᱭ ᱦᱮᱸ ᱦᱮᱞᱳ